ᱦᱮᱸᱞᱳ ᱨᱚᱲ ᱟᱸᱡᱚᱢᱚᱜ ᱠᱟᱱᱟ
ᱦᱮᱸ ᱨᱚᱲ ᱟᱸᱚᱢᱚᱜ
ᱚ ᱱᱟᱯᱟᱭ ᱜᱮᱭᱟ ᱯᱮ ᱛᱚ
ᱛᱟᱦᱚᱞᱮ ᱚᱠᱟ ᱞᱮᱠᱟ ᱢᱮᱱᱟᱢᱟ
ᱢᱚᱡᱽ ᱜᱮ ᱟᱯᱮ ᱫᱚ ᱪᱮᱫ ᱞᱮᱠᱟ ᱦᱮᱱᱟᱜ ᱯᱮᱭᱟ
ᱚ ᱤᱱ ᱦᱚᱸ ᱱᱟᱯᱟᱭ ᱜᱮ
ᱚ
ᱪᱮᱫ ᱠᱚ ᱛᱟᱦᱞᱮ ᱠᱟᱹᱢᱤ ᱵᱟᱲᱟᱭᱮᱫᱟᱢ
ᱱᱤᱛᱚᱜ ᱫᱚ ᱚᱲᱟᱜ ᱨᱮᱜᱮ ᱠᱟᱹᱢᱤ ᱠᱚᱫᱚ ᱟᱹᱣᱨᱤᱭᱟᱜᱼᱟ
ᱟᱪᱪᱷᱟ
ᱟᱯᱮ ᱥᱮᱫ ᱫᱚ
ᱟᱞᱮᱥᱮᱫ ᱦᱚᱸ ᱚᱱᱠᱟ ᱜᱮ ᱱᱤᱛᱚᱜ ᱫᱚ ᱠᱟᱹᱢᱤ ᱠᱚᱫᱚ ᱦᱩᱲᱩ ᱨᱚᱦᱚᱭ ᱠᱚ ᱠᱤᱪᱷᱩ ᱪᱟᱞᱟᱜ ᱠᱟᱱᱟ ᱟᱨ ᱥᱟᱶᱛᱮ ᱫᱚᱢᱮ ᱜᱮ ᱥᱤᱛᱩᱝ ᱫᱟᱨᱟᱭ ᱫᱟᱜ ᱠᱚᱦᱚᱸ ᱵᱟᱭ ᱡᱟᱹᱨᱤᱭ ᱫᱟ ᱠᱤᱪᱩ ᱫᱤᱱ ᱢᱟ ᱫᱚᱢᱮ ᱰᱷᱮᱨ ᱫᱟᱜ-ᱮ ᱡᱟᱹᱨᱤ ᱠᱮᱫᱟᱭ ᱫᱩᱨᱲᱤ ᱠᱮᱜ ᱞᱮᱠᱟᱭ ᱵᱩᱡ ᱰᱩᱵᱩᱡ ᱮᱱ ᱞᱮᱠᱟ ᱞᱮ ᱵᱩᱡᱷᱟᱹᱣ ᱠᱮᱫᱟ ᱟᱫᱚ ᱱᱤᱛᱚᱜ ᱫᱚ ᱵᱟᱝ ᱜᱮ
ᱟᱪᱪᱷᱟ ᱱᱚᱛᱮ ᱦᱚᱸ ᱥᱤᱛᱩᱝ ᱠᱟᱫᱟᱭ
ᱦᱮᱸ
ᱱᱚᱛᱮ ᱦᱳᱭ ᱥᱤᱛᱩᱝ ᱠᱟᱫᱟ ᱵᱟᱭ ᱫᱟᱜ ᱠᱟᱫᱟ
ᱛᱟᱦᱚᱞᱮ ᱡᱟᱦᱟᱱ ᱢᱤᱫᱴᱟᱝ ᱥᱟᱛᱟᱢ ᱥᱟᱵ ᱛᱟᱵᱚᱱ ᱢᱮ ᱨᱚᱯᱚᱲ
ᱦᱮᱸ ᱟᱪᱪᱷᱟ ᱥᱚᱨᱦᱟᱭ ᱤᱫᱤ ᱠᱟᱛᱮᱜ ᱜᱮ ᱤᱪᱪᱷᱟ ᱜᱟᱞᱢᱟᱨᱟᱣ ᱦᱩᱭᱩᱜᱼᱟ
ᱥᱚᱨᱦᱟᱭ ᱦᱮᱸ ᱛᱟᱦᱞᱮ
ᱟᱯᱮ ᱥᱮᱫ ᱫᱚ ᱞᱟᱹᱭ ᱢᱮ ᱪᱮᱫ ᱠᱟ ᱥᱨᱦᱟᱭ ᱦᱩᱭᱩᱜᱼᱟ
ᱤᱧ ᱜᱮ ᱛᱟᱦᱞᱮ ᱱᱟᱥᱮᱱᱟᱜ ᱤᱧ ᱞᱟᱹᱭ ᱞᱮ ᱜᱮ
ᱦᱮᱸ
ᱦᱩᱸ ᱟᱭᱢᱟ ᱡᱟᱭᱜᱟ ᱨᱮᱜᱮ ᱟᱫᱚ ᱟᱡᱚᱢᱟ ᱠᱟᱹᱫᱟᱹᱧ ᱡᱮ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱦᱩᱭᱩᱜ ᱜᱮᱭᱟ ᱢᱮᱱᱠᱷᱟᱱ ᱟᱞᱮ ᱥᱮᱫ ᱫᱚ ᱟᱞᱮ ᱫᱚ ᱯᱮ ᱫᱤᱱ ᱞᱮ ᱯᱟᱞᱟᱣ ᱜᱮᱭᱟ ᱩᱢ ᱢᱟᱦᱟ ᱡᱟᱦᱟ ᱛᱤᱥ
ᱦᱮᱸ
ᱥᱟᱱᱟᱢᱟᱜ ᱠᱚ ᱠᱟᱹᱢᱤ ᱜᱮᱭᱟ ᱥᱟᱸᱶᱛᱮ ᱡᱟᱢᱟ ᱯᱮᱱ ᱦᱚᱸᱠᱚ ᱥᱟᱯᱷᱟᱭ ᱜᱮᱭᱟ
ᱦᱮᱸ
ᱩᱱ ᱥᱟᱸᱶ ᱟᱨ ᱯᱮᱫᱤᱱ ᱵᱚᱸᱜᱟ ᱵᱩᱨᱩ ᱦᱩᱭᱩᱜᱼᱟ ᱫᱚᱥᱟᱨᱢᱟ ᱫᱚ
ᱦᱮᱸ
ᱫᱤᱱ ᱫᱚ ᱵᱚᱸᱜᱟ ᱵᱩᱨᱩ ᱚᱲᱟᱜ ᱵᱷᱤᱛᱟᱹᱨ ᱨᱮᱜᱮ ᱵᱚᱸᱜᱟ ᱥᱮ ᱫᱤᱱ ᱛᱮᱜᱮ ᱰᱟᱹᱝᱨᱤ ᱠᱚ ᱠᱚ ᱛᱩᱯᱩ ᱯᱷᱟᱨᱪᱟ
ᱟᱪᱪᱷᱟ
ᱛᱩᱯᱩ ᱯᱷᱟᱨᱪᱟ ᱠᱟᱛᱮᱜ ᱠᱟᱹᱡ ᱪᱟᱞᱟᱝ ᱥᱟᱡᱟᱣ ᱠᱚᱣᱟ ᱠᱚ
ᱦᱮᱸ
ᱚᱱᱠᱟ ᱠᱟᱛᱮ ᱯᱟᱨᱚᱢᱚᱜ ᱜᱮᱭᱟ ᱟᱨ ᱛᱮᱥᱟᱨ ᱫᱤᱱ ᱡᱟᱦᱟᱸ ᱫᱚ ᱟᱢ ᱠᱷᱩᱱᱴᱟᱹᱣ ᱢᱟᱦᱟ ᱡᱟᱦᱟᱸ ᱠᱚ ᱞᱟᱹᱭ ᱫᱟ
ᱦᱩᱸ
ᱩᱱ ᱚᱠᱛᱚ ᱦᱚᱸᱟᱱᱮ ᱤᱱ ᱚᱠᱛᱟ ᱫᱚ ᱪᱟᱥ ᱥᱩᱫᱩ ᱮᱱᱮᱠ ᱵᱟᱲᱟ ᱦᱩᱭᱩᱜ ᱜᱮᱭᱟ ᱟᱨ ᱱᱤᱭᱟ ᱰᱟᱹᱝᱨᱤ ᱠᱷᱩᱱᱴᱟᱹ ᱦᱩᱭᱩᱜᱼᱟ ᱦᱚᱭᱛᱚ ᱥᱟᱢᱴᱟᱶ ᱥᱤᱛᱷᱤ ᱥᱟᱺᱦᱤᱡ ᱵᱟᱞᱟᱝ ᱞᱟᱹᱭ ᱫᱟᱲᱮᱭᱟᱜ ᱢᱮᱭᱟ ᱟᱯᱮ ᱥᱮᱫ ᱱᱟᱯᱮ ᱟᱸᱡᱚᱢ ᱞᱮᱜᱮ ᱚᱠᱟᱮᱠᱟ ᱦᱩᱭᱩᱜᱼᱟ᱾
ᱟᱪᱪᱷᱟ ᱟᱞᱮ ᱥᱮᱫ ᱫᱚ ᱥᱚᱨᱦᱟᱭ ᱡᱚᱜ ᱢᱚᱬᱮ ᱢᱟᱦᱟ ᱦᱩᱭᱩᱜ ᱜᱮᱭᱟ᱾ ᱟᱨ ᱩᱢ ᱢᱟᱦᱟ ᱵᱚᱸᱜᱟᱱ ᱢᱟᱦᱟ᱾ ᱠᱷᱩᱱᱴᱟᱹᱣ ᱢᱟᱦᱟ ᱟᱨ ᱡᱟᱞᱮ ᱢᱟᱦᱟ ᱟᱨ᱾ ᱟᱨ ᱢᱤᱫᱴᱟᱱ ᱢᱟ ᱡᱟᱞᱮ ᱢᱟᱦᱟ ᱠᱚ ᱢᱮᱛᱟᱜᱼᱟ᱾
ᱢᱟᱱᱮ ᱟᱯᱮ ᱫᱚ ᱢᱚᱬᱮ ᱢᱟᱦᱟ ᱜᱮ ᱯᱮ ᱯᱟᱞᱚᱱ ᱜᱮᱭᱟ
ᱦᱮᱸ ᱟᱠᱮ ᱫᱚ ᱢᱚᱬᱮ ᱢᱟᱦᱟ ᱜᱮ᱾ ᱟᱨ ᱩᱢ ᱢᱟᱦᱟ ᱫᱚ ᱚᱲᱟᱜ ᱠᱚᱵᱚᱱ ᱥᱟᱯᱷᱟᱭᱟ ᱜᱮᱡ ᱜᱩᱨᱤᱡ᱾ ᱚᱲᱟᱜ ᱫᱩᱣᱟᱹᱨ ᱥᱤᱢ ᱜᱩᱲᱤᱡ ᱟᱨ ᱠᱤᱪᱨᱤᱡ ᱠᱚᱵᱚᱱ ᱥᱟᱯᱷᱟᱭᱟ᱾ ᱤᱱᱟᱹ ᱠᱚ ᱟᱨ ᱩᱢ ᱢᱟᱦᱟ ᱫᱚ ᱤᱱᱟᱹᱜᱮ ᱠᱟᱹᱢᱤ ᱦᱩᱭᱩᱜᱼᱟ᱾ ᱟᱨ ᱜᱚᱴ ᱨᱮ ᱵᱚᱸᱜᱟ ᱦᱩᱭᱩᱜᱼᱟ᱾ ᱱᱟᱭᱠᱮ ᱵᱚᱸᱜᱟᱭᱟ ᱜᱚᱴ ᱨᱮ ᱟᱛᱳ ᱨᱮᱱ ᱥᱟᱱᱟᱢ ᱦᱚᱲ ᱠᱚ ᱪᱟᱞᱟᱜᱼᱟ ᱱᱟᱭᱠᱮ ᱚᱲᱟᱜ ᱠᱷᱚᱡ ᱠᱚ ᱤᱫᱤᱭᱮᱭᱟ᱾
ᱚᱱᱟ ᱫᱚ ᱚᱠᱟ ᱞᱮᱠᱟ
ᱜᱚᱴ ᱱᱟᱭᱠᱮ ᱫᱚ ᱦᱟᱱᱮ ᱢᱟᱴᱷ ᱨᱮ ᱵᱚᱸᱜᱟ ᱦᱩᱭᱩᱜᱼᱟ ᱚᱱᱟ ᱫᱚ ᱱᱟᱭᱠᱮᱵ ᱵᱚᱸᱜᱟᱭᱟ ᱩᱢ ᱢᱟᱦᱟ ᱦᱤᱞᱳᱜ ᱨᱮᱱᱟᱜ ᱫᱚ
ᱟᱪᱪᱷᱟ
ᱛᱟᱨ ᱯᱚᱨᱮ ᱚᱱᱟ ᱵᱚᱸᱜᱟ ᱦᱩᱭ ᱠᱚ ᱦᱩᱭ ᱠᱟᱛᱮᱫ ᱫᱚ ᱩᱱ ᱦᱤᱞᱳᱜ ᱟᱹᱭᱩᱵ ᱵᱮᱞᱟ ᱫᱚ ᱵᱚᱸᱜᱟ ᱠᱚ ᱦᱩᱭᱩᱜᱼᱟ᱾ ᱛᱟᱯᱚᱨᱮ ᱥᱟᱱᱟᱢ ᱦᱚᱲ ᱠᱩᱲᱤ ᱦᱚᱯᱚᱱ ᱥᱮ ᱜᱚᱜᱚ ᱛᱟᱠᱚ ᱥᱟᱱᱟᱢ ᱦᱚᱲ ᱜᱮᱞᱮ ᱪᱟᱞᱟᱜ ᱜᱮᱭᱟ ᱟᱨ ᱚᱸᱰᱮ ᱵᱚᱸᱜᱟ ᱥᱩ ᱩᱬᱩ ᱠᱩᱣᱟᱜ ᱚᱱᱟ ᱠᱚᱞᱮ ᱡᱚᱢᱟ ᱛᱟᱨ ᱯᱚᱨᱮ ᱤᱱᱟᱹ ᱠᱟᱛᱮᱫ ᱫᱚ ᱩᱱᱠᱩᱣᱟᱹᱜ ᱩᱱᱠᱩ ᱰᱟᱹᱝᱨᱤ ᱠᱚ ᱩᱱᱠᱩ ᱤᱫᱤ ᱠᱚ ᱦᱩᱭᱩᱜᱼᱟ᱾ ᱚᱸᱰᱮ ᱟᱨ ᱚᱱᱟ ᱵᱚᱸᱜᱟ ᱡᱚᱠᱷᱮᱡ ᱢᱤᱫᱴᱮᱱ ᱵᱤᱞᱤ ᱠᱚ ᱫᱚᱦᱚᱭᱟ ᱛᱚ ᱚᱱᱟ ᱠᱷᱚᱱᱡ ᱛᱮ
ᱦᱮᱸ
ᱫᱤᱭᱮ ᱚᱱᱟ ᱵᱤᱞᱤ ᱩᱱᱠᱩ ᱰᱟᱝᱨᱤ ᱚᱸᱰᱮ ᱞᱟᱲᱟᱠᱩ ᱦᱩᱭᱩᱜᱼᱟ ᱟᱲᱟᱜ ᱠᱚ ᱦᱩᱭᱩᱜᱼᱟ᱾ ᱛᱚ ᱚᱱᱟ ᱫᱟᱹᱝᱨᱤ ᱜᱤᱠᱚ ᱞᱮᱵᱮᱫ ᱪᱚ ᱠᱚᱣᱟ ᱚᱱᱟ ᱵᱤᱞᱤ
ᱟᱪᱪᱷᱟ
ᱟᱫᱚ ᱚᱱ ᱚᱱᱟ ᱰᱟᱹᱝᱨᱤ ᱡᱤ ᱡᱟᱦᱟᱸᱭ ᱰᱟᱝᱨᱟ ᱠᱚ ᱞᱮᱵᱮᱫ ᱨᱟᱹᱯᱩᱛᱟ ᱛᱟᱦᱚᱞᱮ ᱩᱱᱠᱩ ᱫᱚ ᱚᱱᱟ ᱚᱲᱟᱜ ᱩᱱᱤ ᱰᱟᱝᱨᱟ ᱨᱮᱱ ᱢᱟᱹᱞᱤᱠ ᱡᱟᱦᱟᱸᱭ ᱠᱟᱱᱟᱭ ᱩᱱᱤ ᱫᱚ ᱦᱟᱺᱰᱤ ᱞᱟᱜᱟᱣ ᱟᱭᱟ ᱚᱱᱟ ᱡᱚᱪᱦᱚᱡ ᱦᱟᱺᱰᱤ ᱮᱢᱚᱜ ᱞᱟᱜᱟᱣ ᱟᱭᱟ ᱫᱤᱭᱮ ᱚᱱᱠᱟ ᱜᱮ ᱟᱫᱚ ᱰᱟᱹᱝᱞᱤ ᱠᱚ ᱫᱚ ᱚᱲᱟᱜ ᱠᱚ ᱟᱹᱜᱩ ᱵᱟᱲᱟ ᱠᱚᱣᱟ ᱫᱤᱭᱮ ᱧᱤᱫᱟᱹ ᱵᱮᱞᱟ ᱫᱚ ᱟᱹᱭᱩᱵ ᱥᱤᱸᱜᱟᱹᱲ ᱵᱮᱲᱟ ᱥᱮᱫ ᱫᱚ ᱟᱫᱚ ᱤᱭᱟᱹ ᱱᱟᱭᱠᱮ ᱚᱲᱟᱜ ᱠᱚ ᱪᱟᱞᱟᱜᱼᱟ᱾ ᱫᱤᱭᱮ ᱚᱸᱰᱮ ᱜᱮ ᱪᱮᱫ ᱠᱚ ᱞᱟᱹᱭᱟ ᱟᱫᱚ ᱪᱟᱵᱟᱭ ᱮᱱᱟ ᱩᱱ ᱨᱮᱱᱟᱜ ᱫᱤᱱ ᱫᱚ ᱫᱤᱭᱮ ᱫᱚᱥᱟᱨ ᱵᱚᱸᱜᱟᱱ ᱢᱟᱦᱟ ᱫᱚ ᱚᱲᱟᱜ ᱨᱮᱜᱤ ᱵᱚᱸᱜᱟ ᱵᱳᱨᱩᱜ ᱦᱩᱭᱩᱜᱼᱟ ᱩᱱᱠᱩ ᱵᱟᱵᱟ ᱛᱟᱠᱩ ᱠᱚ ᱵᱚᱸᱜᱟᱭᱟ ᱚᱲᱟᱜ ᱨᱮ ᱚᱲᱟᱜ ᱵᱷᱤᱛᱤᱨ ᱨᱮ ᱜᱮ ᱩᱱ ᱦᱤᱞᱳᱜ ᱫᱚ ᱟᱨ ᱯᱮᱲᱟ ᱠᱚ ᱠᱚ ᱦᱤᱡᱩᱜᱼᱟ ᱫᱤᱫᱤ ᱛᱟᱠᱚ ᱛᱟᱦᱮᱱ ᱠᱷᱟᱡ ᱥᱮ ᱱᱟᱱᱟ ᱛᱟᱠᱚ ᱠᱚ ᱛᱟᱦᱮᱸᱱᱟ᱾ ᱩᱱᱠᱩ ᱠᱚ ᱦᱤᱡᱩᱜᱼᱟ ᱞᱟᱹᱭ ᱫᱚ ᱯᱮᱲᱟ ᱠᱚ ᱩᱱ ᱦᱤᱞᱳᱜ ᱛᱚ ᱵᱚᱸᱜᱟ ᱵᱩᱨᱩ ᱠᱟᱛᱮᱫ ᱡᱚᱢ-ᱧᱩ ᱦᱩᱭᱩᱜᱼᱟ ᱫᱟᱠᱟ ᱩᱛᱩ ᱤᱥᱤᱱ᱾ ᱟᱨ ᱠᱷᱩᱱᱴᱟᱹᱣ ᱢᱟᱦᱟ ᱫᱚ ᱦᱩᱭᱩᱜᱼᱟ ᱰᱟᱺᱝᱨᱤ ᱠᱩ, ᱩᱱᱠᱩ ᱰᱟᱹᱵᱨᱟᱹ ᱥᱟᱯᱷᱟ ᱠᱚ ᱦᱩᱭᱩᱜᱼᱟ ᱠᱷᱩᱱᱴᱟᱹᱣ, ᱠᱷᱩᱱᱴᱟᱹᱣ ᱫᱚ ᱟᱞᱮ ᱥᱮᱫ ᱫᱚ ᱵᱟᱝ ᱦᱩᱭᱩᱜᱼᱟ ᱮᱴᱟᱜ ᱥᱮᱫ ᱞᱮᱠᱟ ᱫᱚ ᱟᱫᱚ, ᱠᱷᱟᱹᱞᱤ ᱰᱟᱝᱨᱟ ᱠᱚ ᱥᱩᱱᱩᱢ ᱠᱚ ᱚᱡᱚᱜ ᱠᱟᱛᱮᱫ ᱴᱤᱠᱟᱹᱜ ᱠᱟᱛᱮᱜ, ᱩᱱᱠᱩ ᱯᱤᱴᱷᱟᱹ ᱠᱚ ᱤᱥᱤᱱ ᱦᱩᱭᱩᱜᱼᱟ ᱟᱫᱚ ᱚᱱᱟᱠᱩ ᱛᱚᱞ ᱟᱠᱚᱣᱟ,
ᱢᱟᱱᱮ ᱦᱳᱨᱳ ᱜᱟᱪᱷᱤ ᱵᱟᱝ?
ᱦᱮᱸ ᱟᱨ ᱚᱱᱟ ᱠᱚ ᱴᱤᱠᱟᱹᱜ ᱵᱟᱲᱟ ᱠᱟᱛᱮ, ᱤᱱᱟᱹᱜᱮ ᱟᱨ ᱟᱹᱭᱩᱵ ᱵᱮᱞᱟ ᱫᱚ ᱟᱨᱦᱚᱸ ᱩᱱᱠᱩ ᱜᱚᱲᱟ ᱨᱮ, ᱚᱱᱟ ᱤᱭᱟᱹ ᱜᱚᱲᱟ ᱨᱮ, ᱢᱤᱫᱴᱮᱱ ᱨᱟᱠᱷᱟ ᱞᱮᱠᱟ ᱚᱱᱟ ᱠᱚ ᱵᱮᱱᱟᱣ ᱠᱚᱣᱟ, ᱚᱱᱟ ᱠᱚ ᱵᱮᱱᱟᱣ ᱢᱮᱱᱟᱜ ᱟᱠᱟᱫᱟ ᱟᱵᱚᱣᱟᱜ ᱤᱭᱟᱹᱨᱮ, ᱟᱫᱚ ᱟᱯᱮ ᱥᱮᱫ ᱫᱚ ᱢᱮᱱᱟᱜ ᱟᱥᱮ ᱵᱟᱝ ᱟᱞᱮ ᱥᱮᱫ ᱫᱚ ᱦᱮᱱᱟᱜ ᱠᱟᱫᱟ ᱚᱱᱟ- ᱯᱩᱸᱰ ᱦᱟᱥᱟ ᱥᱮ ᱥᱮ ᱟᱫᱣᱟ ᱪᱟᱣᱞᱤ ᱪᱤᱠᱚ ᱵᱮᱱᱟᱣᱟ ᱜᱚᱲᱟ ᱫᱩᱣᱟᱹᱨ ᱨᱮ, ᱟᱨ ᱚᱱᱟ ᱪᱮᱛᱟᱱ ᱛᱮᱜᱮ ᱡᱚᱠᱷᱚᱱ ᱰᱟᱝᱨᱟ ᱠᱩ ᱟᱹᱜᱩ ᱠᱚᱣᱟ, ᱩᱱ ᱚᱱᱟ ᱪᱮᱛᱟᱱ ᱨᱮᱠᱩ ᱛᱟᱲᱟᱢ ᱟᱹᱜᱩ ᱪᱚ ᱠᱚᱣᱟ, ᱠᱷᱩᱱᱴᱟᱹᱣ ᱦᱤᱞᱳᱜ ᱫᱚ, ᱟᱨ ᱛᱮᱥᱟᱨ ᱢᱟᱦᱟ ᱫᱚ ᱩᱱ ᱦᱤᱞᱳᱜ ᱦᱚᱸ ᱡᱚᱢ ᱧᱩ ᱦᱩᱭᱩᱜᱼᱟ, ᱯᱮᱲᱟ ᱠᱚ ᱛᱟᱦᱮᱸᱱ ᱜᱮᱭᱟ ᱮᱱᱮᱡ ᱥᱮᱨᱤᱧ ᱦᱩᱭᱩᱜᱼᱟ, ᱮᱱᱮᱡ ᱟᱹᱭᱩᱵ ᱞᱮᱱ ᱠᱷᱟᱡ ᱫᱚ ᱮᱱᱮᱡ, ᱟᱫᱚ ᱡᱟᱞᱮ ᱢᱟᱦᱟ ᱫᱚ ᱤᱱᱠᱟ ᱛᱮᱜᱮ ᱪᱟᱵᱟᱭᱮᱱᱟ,
ᱟᱪᱪᱷᱟ ᱛᱟᱦᱚᱞᱮ ᱞᱟᱹᱭ ᱜᱟᱱᱚᱜᱼᱟ, ᱡᱟᱦᱟᱸ ᱵᱚᱱ ᱟᱸᱡᱚᱢ ᱠᱟᱫᱟ ᱡᱮ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱠᱚ ᱨᱟᱹᱥᱠᱟᱹᱭᱟ, ᱮᱱ ᱠᱷᱟᱱ- ᱟᱢᱟᱜ ᱨᱚᱲ ᱞᱮᱠᱟ ᱛᱮ ᱚᱱᱠᱟᱜᱤᱧ ᱟᱹᱭᱠᱟᱹᱣ ᱠᱮᱫᱟ ᱤᱧᱦᱚᱸ ᱢᱚᱬᱮ ᱥᱤᱧ ᱢᱚᱬᱮ ᱧᱤᱫᱟᱹ ᱞᱮ ᱞᱮᱠᱟ ᱜᱮ, ᱟᱹᱰᱤ ᱥᱟᱢᱴᱟᱣ ᱥ ᱪᱮᱫ ᱜᱮᱢ ᱢᱮᱛᱟ ᱫᱤᱧᱟ ᱟᱞᱮ ᱥᱮᱫ ᱦᱚᱸ ᱦᱩᱭᱩᱜ ᱜᱮᱭᱟ ᱨᱟᱹᱥᱠᱟᱹ ᱫᱚ ᱦᱳᱭᱳᱜ ᱜᱮᱭᱟ, ᱟᱫᱚ ᱴᱮᱥᱤᱝ ᱫᱚᱠᱚ ᱵᱮᱱᱟᱣ ᱜᱮᱭᱟ, ᱵᱮᱥᱤ ᱫᱤᱱ ᱫᱚ ᱵᱟᱜ ᱚᱱᱟ ᱠᱷᱚᱱ ᱵᱟᱹᱲᱛᱤ ᱫᱚ ᱵᱟᱝ ᱟᱵᱟᱨ- ᱟᱞᱮ ᱥᱮᱫ ᱛᱮᱫᱚ ᱟᱨ ᱠᱩᱲᱤ ᱜᱤᱫᱽᱨᱟᱹ ᱠᱚ ᱥᱟᱲᱯᱟ ᱮᱱᱮᱡ ᱠᱚ ᱪᱟᱞᱟᱜ ᱜᱮᱭᱟ, ᱟᱯᱮ ᱥᱮᱫ ᱠᱚ ᱪᱟᱞᱟᱜ ᱜᱮᱭᱟ ᱠᱤ?
ᱟᱞᱮ ᱥᱮᱫ ᱫᱚ ᱵᱟᱠᱚ ᱪᱟᱞᱟᱜᱼᱟ,
ᱩᱸ
ᱟᱨ ᱪᱮᱫ ᱠᱟ ᱮᱱᱮᱡ ᱟᱠᱚ ᱚᱱᱟ ᱫᱚ ᱤᱧ ᱦᱚᱸ ᱵᱟᱹᱧ ᱵᱟᱰᱟᱭᱟ ᱟᱞᱮ ᱥᱮᱫ ᱫᱚ ᱵᱟᱝ ᱦᱩᱭᱩᱜᱼᱟ ᱚᱱᱟ ᱠᱚᱫᱚ, ᱮᱱᱮᱡ ᱥᱟᱲᱯᱟ ᱮᱱᱮᱡ
ᱟᱪᱷᱟ ᱟᱞᱮ ᱥᱮᱫ ᱫᱚᱠᱚ ᱪᱟᱞᱟᱜ ᱜᱮᱭᱟ, ᱵᱤᱥᱤ ᱥᱟᱭᱠᱤᱞ ᱵᱟᱠᱚ ᱪᱟᱞᱟᱜᱼᱟ ᱥᱳᱨ ᱦᱚᱵᱚ ᱪᱟᱞᱟᱜ ᱜᱮᱭᱟ, ᱠᱤᱪᱷᱩ ᱠᱤᱪᱷᱩ ᱟᱹᱛᱩ ᱨᱮᱱ ᱦᱚᱲ ᱢᱮᱱᱟᱜ ᱠᱚᱣᱟ ᱩᱱᱠᱩ ᱫᱚ ᱥᱟᱺᱜᱤᱧ ᱥᱟᱺᱜᱤᱧ ᱦᱚᱸᱠᱚ ᱪᱟᱞᱟᱜ ᱜᱮᱭᱟ ᱮᱱᱮᱡ, ᱱᱟ ᱱᱮᱛᱟᱨ ᱫᱚ ᱵᱮᱥᱤ ᱥᱠᱤᱱ ᱟᱛᱳ ᱴᱚᱞᱟ ᱨᱮᱱᱟᱜ ᱠᱟᱥᱤ ᱯᱷᱤ ᱨᱮᱠᱚ ᱮᱱᱮᱡ ᱫᱟᱲᱮ ᱟᱭᱟ ᱠᱚ ᱥᱟᱨᱦᱟᱣ ᱫᱮᱭᱮ, ᱚᱱᱟ ᱮᱱᱮᱡ ᱟᱹᱜᱩ ᱠᱟᱛᱮᱜ ᱡᱟᱦᱟᱸ ᱪᱟᱣᱞᱮ ᱯᱩᱭᱥᱟ ᱠᱚ ᱟᱹᱜᱩ ᱛᱟᱨᱟᱭᱟ- ᱚᱱᱟ ᱫᱚ ᱢᱤᱫ ᱫᱤᱱ ᱞᱮᱠᱟ ᱥᱩᱢᱩᱝ ᱠᱟᱛᱮᱜ ᱟᱫᱚ ᱢᱤᱫᱴᱟᱝ ᱠᱷᱤᱥᱴᱤ ᱦᱩᱭᱩᱜ ᱜᱮᱭᱟ᱾ ᱜᱳᱚᱴᱟ ᱛᱚᱳ ᱦᱚᱲ ᱢᱤᱞᱮ᱾
ᱦᱮᱸ
ᱚᱱᱟ ᱫᱚ ᱯᱚᱨᱮ ᱛᱮ ᱯᱚᱨᱮ ᱛᱮ ᱚᱱᱟ ᱫᱚ, ᱠᱟᱹᱢᱤ ᱠᱟᱹᱥᱱᱤ ᱠᱚ ᱡᱚᱠᱷᱚᱱ ᱵᱟᱝ ᱛᱟᱦᱮᱱᱟ, ᱮᱢᱱᱤ ᱯᱷᱟᱸᱠᱟ ᱫᱤᱱ ᱨᱮᱠᱚ ᱟᱫᱚ ᱚᱱᱟ ᱪᱟᱣᱮ ᱫᱚᱠᱚ ᱯᱤᱥᱴᱤᱜᱼᱟ᱾
ᱟᱨ ᱵᱟᱦᱟ ᱫᱚ ᱚᱠᱟᱞᱮ ᱞᱮᱠᱟ ᱦᱩᱭᱩᱜᱼᱟ ᱯᱮᱥᱮᱫ ᱫᱚ?
ᱵᱟᱦᱟ ᱵᱟᱦᱟ ᱫᱚ ᱟᱞᱮ ᱥᱮᱫ ᱫᱚ ᱯᱮ ᱢᱟᱦᱟ ᱜᱮ ᱦᱩᱭᱩᱜ ᱜᱮᱭᱟ᱾ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ᱾ ᱩᱢ ᱢᱟᱦᱟ ᱫᱚ ᱞᱮᱫᱟᱭ ᱥᱟᱱᱟᱢ ᱮᱴᱟ ᱯᱩ ᱮᱴᱟᱜ ᱡᱟᱦᱟᱸ ᱞᱮᱠᱟ ᱵᱚᱸᱜᱟ ᱵᱩᱨᱩ ᱠᱚ ᱦᱩᱭᱩᱜ ᱜᱮᱭᱟ᱾ ᱡᱟᱦᱟᱸ ᱞᱮᱠᱟ ᱩᱢ ᱢᱟᱦᱟ ᱱᱟᱜ ᱯᱳᱭᱞᱳ ᱡᱟᱦᱟᱸ ᱠᱟᱹᱢᱤᱦᱚᱨᱟ ᱠᱚ ᱛᱟᱦᱮᱱ ᱜᱮᱭᱟ᱾ ᱚᱱᱠᱟᱜᱮ ᱵᱟᱦᱟ ᱨᱮᱦᱚᱸ, ᱟᱨ ᱚᱱᱟ ᱥᱟᱶᱛᱮ ᱟᱨ ᱢᱮᱜᱴᱟᱝ ᱵᱟᱦᱟ ᱨᱮᱫᱚ ᱠᱚᱨᱟᱣ ᱜᱮᱭᱟᱞᱮ, ᱡᱟᱦᱮᱨ ᱛᱷᱟᱱ ᱨᱮ ᱪᱟᱞᱟᱣ ᱠᱟᱛᱮᱜ ᱚᱸᱰᱮᱱᱟᱜ ᱡᱟᱦᱮᱨ ᱛᱷᱟᱱ ᱯᱚᱨᱤᱥᱠᱟᱨ ᱦᱚᱴᱚ᱾ ᱛᱟ ᱯᱚᱨᱮ ᱚᱸᱰᱮ ᱜᱮ ᱥᱟᱹᱨᱤᱢ ᱠᱚᱠᱚ ᱵᱮᱱᱟᱣ ᱦᱚᱴᱚ ᱠᱟᱜ ᱦᱩᱭᱩᱜᱼᱟ᱾ ᱢᱟᱱᱮ ᱩᱢ ᱢᱟᱦᱟ ᱫᱤᱱ ᱠᱷᱮᱜᱮ᱾ ᱟᱨ ᱧᱤᱫᱟᱹ ᱵᱮᱨᱟ ᱧᱤᱫᱟᱹ ᱫᱚ ᱵᱟᱝ ᱞᱟᱹᱭ ᱜᱟᱱᱚᱜᱼᱟ ᱛᱟᱨᱟᱥᱤᱧ ᱚᱠᱛᱚ, ᱟᱫᱚ ᱱᱟᱭᱠᱮ ᱨᱟᱪᱟ ᱨᱮ ᱟᱫᱚ ᱮᱱᱮᱡ ᱦᱩᱭᱩᱜ ᱜᱮᱭᱟ, ᱵᱚᱸᱜᱟ ᱵᱩᱨᱩ ᱥᱟᱶᱛᱮ ᱮᱱᱮᱡ᱾ ᱵᱚᱸᱜᱟ ᱵᱩᱨᱩ ᱜᱮ ᱦᱩᱭᱩᱜ ᱜᱮ ᱩᱢ ᱢᱟᱦᱟ ᱚᱸᱰᱮ ᱦᱚᱸ ᱟᱫᱚ ᱡᱮᱫᱤᱱ ᱫᱚᱥᱟᱨ ᱦᱤᱞᱳᱜ ᱵᱟᱫ ᱫᱚᱥᱟᱨ ᱦᱤᱞᱳᱜ ᱡᱟᱦᱟᱸ ᱫᱚ ᱥᱟᱹᱨᱫᱤ ᱢᱟᱦᱟ᱾
ᱦᱩᱸ
ᱩᱱ ᱫᱚᱠᱛᱚ ᱩᱱ ᱚᱠᱛᱚ ᱫᱚ, ᱟᱱᱮ ᱱᱟᱭᱠᱮ ᱨᱟᱪᱟ ᱨᱮ ᱡᱟᱸᱦᱟᱭ ᱦᱟᱹᱛᱤ ᱥᱟᱫᱚᱢ ᱠᱚ ᱠᱚ ᱳᱰᱳᱝ ᱦᱳᱭ ᱞᱮᱱᱟ,
ᱦᱮᱸ᱾
ᱟᱫᱚ ᱩᱱᱠᱩ ᱦᱟᱹᱛᱤ ᱥᱟᱫᱚᱢ ᱛᱟᱯᱚᱨᱮ ᱥᱟᱹᱜᱩᱱ ᱴᱷᱤᱞᱤ ᱚᱱᱟ ᱠᱚ ᱦᱟᱛᱮᱜ ᱟᱨᱦᱚᱸ ᱟᱨᱦᱚᱸ ᱵᱟᱭᱨᱟ ᱯᱤᱭᱟ ᱧᱩᱛᱩᱢ ᱠᱚ ᱟᱛᱮᱜ ᱧᱩᱛᱩᱢ ᱞᱮ ᱫᱤᱧ ᱞᱤᱥᱴ ᱠᱚ ᱟᱛᱮᱛ ᱫᱚ ᱧᱩᱛᱩᱢ ᱫᱚ ᱮᱠᱷᱚᱱ ᱵᱟᱝ ᱫᱤᱥᱟᱹ ᱯᱟᱨᱟᱜ ᱠᱟᱱ ᱜᱤᱧᱟ᱾ ᱫᱤᱭᱮ ᱚᱱᱟ ᱠᱚ ᱟᱛᱮᱫ ᱫᱤᱭᱮ ᱟᱫᱚ ᱡᱟᱦᱮᱨ ᱛᱷᱟᱱ ᱪᱟᱞᱟᱣ ᱦᱩᱭᱩᱜᱼᱟ᱾
ᱦᱮᱸ᱾
ᱛᱟᱨᱯᱚᱨᱮ ᱟᱫᱚ ᱚᱱᱰᱮ ᱠᱷᱚᱱ ᱡᱟᱦᱟᱸ ᱞᱮᱠᱟ ᱵᱚᱸᱜᱟ ᱵᱩᱨᱩ ᱮᱦᱚᱵᱚᱜ ᱜᱮᱭᱟ᱾ ᱚᱱᱠᱟ ᱜᱮ ᱮᱦᱚᱵᱚᱜᱼᱟ᱾ ᱵᱚᱸᱜᱟ ᱵᱩᱨᱩ ᱦᱩᱭ ᱤᱫᱤᱜᱼᱟ ᱥᱟᱶᱛᱮ ᱠᱤᱪᱷᱩ ᱫᱚᱠᱚ ᱥᱮᱨᱮᱧ ᱤᱫᱤ ᱜᱮᱭᱟ᱾
ᱦᱮᱸ ᱥᱮᱨᱮᱧ ᱮᱱᱮᱡ ᱟᱛᱮ ᱥᱮᱨᱮᱧ ᱟᱛᱮ᱾
ᱮᱱᱮᱡ ᱥᱮᱨᱮᱧ ᱦᱮᱸ ᱟᱫᱚ ᱯᱩᱨᱟᱹ ᱛᱟᱨᱟᱥᱤᱧ ᱫᱷᱟᱹᱵᱤᱡ ᱚᱱᱟᱜᱮ ᱟᱫᱚ᱾ ᱩᱱ ᱚᱠᱛᱚ ᱦᱩᱭᱩᱜ ᱨᱮᱦᱚᱸ ᱟᱵᱟᱨ ᱛᱟᱨᱟᱥᱤᱧ ᱥᱮᱫ ᱡᱚᱢ ᱵᱟᱲᱟ ᱠᱟᱛᱮᱜ ᱟᱫᱚ ᱟᱵᱟᱨ ᱟᱨᱦᱚᱸ ᱡᱳᱨᱫᱟᱨ ᱮᱱᱮᱡ ᱥᱮᱨᱮᱧ ᱟᱨ ᱢᱤᱫᱴᱟᱝ ᱢᱮᱱᱟᱜᱼᱟ ᱡᱟᱦᱟᱸ ᱫᱚ ᱟᱞᱮ ᱥᱮᱫ ᱨᱮᱫᱚ ᱟᱞᱮ ᱥᱮᱱᱟᱜ ᱡᱟᱟᱦᱮᱨ ᱨᱮ ᱫᱚ, ᱠᱤᱪᱷᱩ ᱠᱤᱪᱷᱩ ᱟᱛᱳ ᱫᱚᱧ ᱧᱮᱞ ᱠᱟᱫᱟ ᱟᱞᱮ ᱯᱟᱥᱮᱨ ᱟᱛᱳ ᱨᱮᱦᱚᱸ ᱡᱮ ᱚᱲᱟᱜ ᱠᱷᱚᱱ ᱚᱲᱟᱜ ᱨᱮ ᱤᱭᱟᱹ ᱠᱚ ᱵᱮᱱᱟᱣ ᱜᱮᱭᱟ ᱥᱳᱲᱮ᱾ ᱚᱲ ᱨᱮ ᱠᱚ ᱵᱮᱱᱟᱣ-ᱟ ᱟᱫᱚ ᱡᱟᱦᱮᱨ ᱛᱷᱟᱱ ᱨᱮ ᱠᱚ ᱫᱤᱫ ᱦᱚᱴᱚ ᱠᱟᱜ-ᱟ᱾ ᱟᱨ ᱢᱮᱱᱠᱷᱟᱱ ᱟᱞᱮ ᱴᱷᱮᱱ ᱫᱚ ᱚᱱᱠᱟ ᱫᱚ ᱵᱟᱝ, ᱟᱞᱮ ᱴᱷᱮᱱ ᱫᱚ ᱚᱱᱟ ᱡᱟᱦᱮᱨ ᱨᱮᱜᱮ ᱞᱮ ᱥᱳ-ᱥᱳ᱾ ᱪᱚᱞᱮ ᱵᱮᱱᱟᱣ ᱜᱮᱭᱟ᱾
ᱟᱪᱪᱷᱟ᱾
ᱚᱸᱰᱮᱜᱮ ᱯᱩᱨᱥᱤ ᱦᱚᱨᱟᱜ ᱠᱚᱦᱚᱸ ᱟᱨ ᱟᱛᱳ ᱦᱚᱨᱟᱜ ᱠᱚᱦᱚᱸ ᱡᱟᱦᱟᱸ ᱠᱚ ᱡᱩᱫᱤ ᱦᱤᱡᱩᱜ ᱠᱷᱟᱱ ᱠᱚ᱾ ᱧᱮᱧᱮᱞ ᱜᱟᱛᱮ ᱠᱚᱠᱚᱲᱚ ᱠᱚ ᱜᱟᱛᱮ ᱠᱚᱲᱟ ᱠᱚᱠᱚ ᱦᱤᱡᱩᱜ ᱠᱟᱱ ᱠᱤᱢᱵᱟ ᱟᱨᱦᱚᱸ ᱡᱟᱦᱟᱸᱭ ᱠᱚ᱾ ᱛᱚ ᱚᱸᱰᱮ ᱜᱮ ᱵᱮᱱᱟᱣ ᱠᱟᱛᱮ ᱜᱮ ᱚᱸᱰᱮ ᱜᱮ ᱤᱥᱤᱱ ᱵᱟᱨᱟ ᱚᱸᱰᱮ ᱜᱮ ᱡᱚᱢ᱾ ᱟᱨ ᱵᱟᱥᱠᱮ ᱦᱤᱞᱳᱜ ᱫᱚ ᱡᱟᱦᱟᱸ ᱞᱮᱠᱟ ᱮᱱᱮᱡ ᱦᱩᱭᱩᱜ ᱜᱮᱭᱟ ᱚᱝᱠᱟᱜᱮ᱾
ᱦᱮᱸ
ᱟᱞᱮ ᱥᱮᱱᱟᱜ ᱵᱟᱥᱠᱮ ᱱᱟᱜ ᱱᱤᱭᱚᱢ ᱫᱚ ᱱᱟᱥᱮᱱᱟᱜ ᱟᱞᱟᱫᱟ ᱜᱮ ᱦᱩᱭᱩᱜ ᱜᱮᱭᱟ᱾ ᱟᱞᱮ ᱫᱚ ᱵᱟᱥᱠᱮ ᱨᱮᱫᱚ ᱠᱳᱚᱱᱳ ᱦᱩᱞᱤ ᱢᱩᱞᱤ ᱠᱚ ᱵᱟᱞᱮ ᱚᱡᱚᱜ ᱜᱮᱭᱟ᱾ ᱛᱟᱯᱚᱨᱮ ᱡᱟᱦᱟᱸᱭ ᱜᱮ ᱚᱝᱠᱟ ᱟᱹᱛᱷᱟᱹᱲᱤ ᱫᱟᱜ ᱠᱚ ᱵᱟᱞᱮ ᱫᱩᱞ ᱟᱠᱚᱣᱟ᱾ ᱮᱱᱮᱢᱤ ᱡᱟᱦᱟᱭ ᱞᱟᱸᱫᱟᱣᱟᱱ ᱥᱟᱹᱜᱟᱱ ᱦᱩᱭᱩᱜ ᱟᱠᱚ ᱜᱚᱲᱚᱢ ᱠᱚᱲᱟ ᱦᱳᱠ ᱜᱚᱲᱚᱢ ᱠᱩᱲᱤ ᱦᱳᱠ᱾ ᱥᱟᱸᱜᱟᱛ ᱠᱚᱲᱟ ᱦᱳᱠ ᱥᱟᱸᱜᱟᱛ ᱠᱩᱲᱤ ᱦᱳᱠ᱾ ᱦᱮᱜ ᱠᱟᱱᱟᱭ ᱟᱫᱚ ᱵᱚᱞᱮ ᱮᱸ ᱥᱟᱵ ᱠᱟᱛᱮ ᱫᱟᱜ ᱨᱮᱢ ᱚᱛᱟ ᱰᱩᱵᱩᱡᱮ ᱟᱠᱟᱱᱟ ᱵᱮᱨᱮᱜ ᱠᱟᱱᱟ᱾ ᱪᱟᱯᱟᱜ ᱜᱤᱰᱤ ᱠᱟᱭ ᱠᱟᱱᱟᱢ ᱚᱝᱠᱟᱱᱟᱜ ᱡᱟᱦᱟᱱᱟᱜ ᱵᱟᱝ ᱦᱩᱭᱩᱜ ᱜᱮᱭᱟ ᱛᱚ ᱫᱚ ᱱᱟᱯᱟᱭ ᱞᱮᱠᱟ ᱛᱮᱜᱮ ᱦᱩᱭᱩᱜ ᱜᱮᱭᱟ᱾
ᱡᱟᱦᱟᱸᱭ ᱞᱟᱸᱫᱟ ᱥᱟᱹᱜᱟᱹᱭ ᱦᱚᱲ ᱩᱝᱠᱩ ᱛᱟᱞᱟ ᱨᱮᱜᱮ ᱱᱚᱣᱟ ᱫᱟᱜ ᱫᱩᱞ ᱫᱚ ᱜᱟᱱᱚᱜᱼᱟ᱾ ᱮᱴᱟᱜ ᱦᱚᱲ ᱥᱟᱞᱟᱜ ᱫᱚ ᱵᱟᱝ ᱜᱟᱱᱚᱜᱼᱟ᱾
ᱦᱮᱸ ᱟᱫᱚ ᱞᱟᱸᱫᱟ ᱥᱟᱹᱜᱟᱹᱭᱟᱱ ᱦᱚᱲ ᱫᱟᱜ ᱫᱩᱞ ᱜᱟᱱᱚᱜ ᱦᱚᱸ ᱠᱤᱪᱷᱩ ᱠᱤᱪᱷᱩ ᱦᱚᱲ ᱢᱮᱱᱟᱜ ᱠᱚᱣᱟ ᱩᱝᱠᱩ ᱫᱚ ᱚᱝᱠᱟᱱᱟᱜ ᱵᱮ ᱵᱟᱹᱲᱤᱜ ᱠᱚ ᱠᱟᱹᱢᱤᱭᱟ᱾
ᱦᱮᱸ
ᱦᱚᱛᱮ ᱯᱟᱨᱮ ᱮᱸ ᱵᱟᱹᱦᱩ ᱛᱟᱱᱟᱜ ᱜᱮ ᱢᱮᱱᱟᱭᱟ ᱠᱟᱹᱟᱢᱤ ᱠᱟᱱᱟᱭ ᱥᱮ ᱡᱟᱱ ᱠᱟᱹᱢᱤ ᱠᱷᱟᱹᱛᱤᱨ᱾ ᱫᱟᱜ ᱫᱩᱞ ᱞᱟᱹᱜᱤᱫ ᱟᱡ ᱚᱲᱟᱜ ᱠᱷᱟᱡ ᱵᱟᱭ ᱚᱰᱚᱝ ᱟᱫᱚ ᱠᱤᱪᱷᱩ ᱦᱚᱲ ᱢᱮᱱᱟᱜ ᱠᱚᱣᱟ ᱵᱟᱦᱩ ᱠᱚ ᱦᱚᱦᱚᱣᱟᱭ ᱠᱟᱱᱟ ᱡᱮ ᱩᱰᱩᱝᱚᱜ ᱢᱮ᱾ ᱟᱨ ᱵᱟᱝᱠᱷᱟᱱ ᱫᱚ ᱫᱟᱜ ᱞᱟᱝ ᱯᱷᱮᱞᱟᱣᱟᱢ ᱠᱟᱱᱟ᱾ ᱟᱨ ᱡᱩᱫᱤ ᱚᱲᱟᱜ ᱠᱷᱚᱱ ᱡᱩᱫᱤ ᱵᱟᱭ ᱩᱰᱩᱝ ᱠᱷᱟᱱ ᱮᱢᱚᱱ ᱫᱟᱜ ᱮ ᱰᱷᱟᱞᱟᱣ ᱠᱮᱫᱟᱭ ᱯᱩᱨᱟᱹ ᱩᱱᱤ ᱫᱚ ᱵᱟᱹᱦᱩ ᱵᱟᱭ ᱞᱚᱦᱚᱫ ᱱᱟᱭ ᱢᱮᱱᱠᱷᱟᱱ ᱚᱲᱟᱜ ᱨᱮᱱᱟᱜ ᱜᱮ ᱨᱟᱪᱟ ᱠᱚ ᱥᱟᱶᱛᱮ ᱟᱨᱦᱚᱸ ᱟᱹᱰᱤ ᱠᱤᱪᱷᱩ ᱡᱤᱱᱤᱥ ᱯᱚᱛᱨᱚ ᱞᱚᱦᱚᱜᱱᱟ᱾